ᱦᱳᱭ ᱡᱚᱦᱟᱨ ᱜᱮ,
ᱦᱩᱸ ᱟᱨ ᱟᱵᱚ ᱦᱟᱸᱜ ᱧᱤᱫᱟᱹ ᱦᱚᱸ ᱟᱹᱰᱤ ᱜᱟᱱ ᱜᱮ ᱧᱤᱫᱟᱹ ᱜᱚᱫ ᱮᱱᱟ ᱦᱟᱸᱜ
ᱦᱳᱭ ᱦᱳᱭ ᱧᱤᱫᱟᱹ ᱜᱚᱫ ᱟᱠᱟᱱ ᱜᱮᱭᱟ ᱾
ᱟᱨ ᱠᱩᱠᱞᱤ ᱫᱚ ᱱᱚᱣᱟᱹ ᱛᱟᱦᱮᱸ ᱠᱟᱱᱟᱱ ᱛᱤᱧᱟᱹ ᱦᱟᱸᱜ ᱡᱟᱦᱟᱸ ᱫᱚ ᱟᱵᱚ ᱱᱚᱣᱟ ᱡᱟᱦᱟᱸ ᱟᱵᱚ ᱱᱤᱛᱚᱜᱼᱟ ᱵᱚᱭᱮᱥᱨᱮ ᱦᱮᱸ, ᱠᱩᱲᱤ ᱜᱤᱫᱽᱨᱟᱹ ᱟᱨ ᱠᱚᱲᱟ ᱜᱤᱫᱽᱨᱟᱹ ᱱᱚᱜᱼᱚᱭ ᱦᱟᱸᱜ ᱵᱚᱱ ᱟᱜ ᱯᱟᱲᱦᱟᱜ ᱠᱟᱱ ᱫᱚ ᱟᱫᱚ ᱱᱩᱠᱩ ᱦᱟᱸᱜ ᱛᱤᱱᱟᱹᱜ ᱜᱟᱱ ᱫᱚ ᱪᱟᱹᱠᱨᱤ ᱠᱚ ᱧᱟᱢ ᱠᱮᱫ ᱛᱟᱵᱚᱱᱟ ᱚᱱᱠᱟ ᱚᱞ ᱥᱟᱱᱛᱟᱲᱤ ᱢᱤᱰᱤᱭᱟᱢ ᱛᱮ ᱵᱟᱲᱟᱭᱟᱢ ᱥᱟᱹᱨᱤ ᱞᱟᱹᱭ ᱛᱮᱞᱟᱝ ᱢᱮ
ᱚᱱᱟ ᱫᱚ ᱵᱟᱹᱧ ᱵᱟᱲᱟᱭᱟ ᱾ ᱟᱢᱮᱢ ᱵᱟᱲᱟᱭᱮᱫ ᱠᱷᱟᱱ ᱞᱟᱹᱭᱟᱹᱧ ᱢᱮ ᱦᱳᱭ,
ᱚ ᱟᱫᱚ ᱦᱟᱸᱜ ᱱᱤᱭᱟᱹ ᱴᱩᱠᱩ ᱤᱧ ᱵᱟᱲᱟᱭ ᱧᱟᱢ ᱠᱟᱫᱟ ᱵᱟᱝᱢᱟ ᱥᱟᱱᱛᱟᱞ ᱢᱤᱰᱤᱭᱟᱢᱛᱮ ᱦᱟᱸᱜ ᱢᱤᱫᱴᱮᱱ ᱡᱟᱦᱟᱸ ᱮᱢ ᱮ ᱠᱚ ᱠᱳᱢᱯᱟᱱᱤ ᱠᱟᱛᱮᱫ ᱵᱤ ᱮ ᱠᱚ ᱠᱚᱳᱢᱯᱟᱱᱤ ᱢᱮᱱᱟᱜ ᱠᱟᱛᱮᱫ ᱦᱚᱸᱜ ᱱᱚᱣᱟ ᱥᱮᱴ ᱟᱨ ᱱᱮᱴ ᱫᱚᱠᱚ ᱯᱟᱥ ᱟᱠᱟᱫ ᱛᱟᱵᱚᱱᱟ‌ ᱦᱟᱸᱜ
ᱚ ᱟᱪᱪᱷᱟ ᱦᱮᱸ ᱦᱳᱭ ᱦᱳᱭ ᱟᱸᱢᱚᱢ ᱟᱠᱟᱫᱟᱹᱧ ᱾
ᱦᱩᱸ ᱟᱫᱚ ᱦᱟᱸᱜ ᱩᱱᱠᱩ ᱠᱚᱫᱚ ᱦᱟᱸᱜ ᱢᱤᱢᱤᱫ ᱞᱮᱠᱟ ᱛᱮᱫᱚ ᱢᱟᱪᱮᱫ ᱞᱮᱠᱟ ᱛᱮᱠᱚ ᱵᱳᱚᱦᱮᱞᱮ ᱠᱟᱱᱟ ᱾ ᱦᱮᱸ
ᱚ ᱯᱟᱨᱢᱟᱱᱮᱱᱴ ᱜᱮ ᱥᱮ
ᱦᱮᱸ ᱟᱫᱚ ᱟᱵᱚ ᱥᱟᱱᱛᱟᱞᱤ ᱢᱤᱰᱤᱭᱟᱢ ᱨᱮᱫᱚ ᱦᱟᱸᱜ ᱡᱮ ᱯᱩᱨᱟᱹᱴᱟᱜ ᱟᱵᱚ ᱱᱤᱛ ᱫᱚ ᱥᱟᱱᱛᱟᱞᱤ ᱢᱤᱰᱤᱭᱟᱢ ᱨᱤᱱᱤᱡ ᱟᱵᱚ ᱫᱚ ᱯᱨᱚᱯᱷᱮᱥᱟᱨ ᱠᱟᱱ ᱛᱟᱵᱚᱱᱟ ᱱᱚᱜᱼᱚᱭ ᱱᱚᱝᱠᱟ ᱫᱚ ᱱᱟᱦᱟᱜ ᱟᱹᱣᱨᱤᱜᱼᱟ ᱾
ᱚ ᱱᱚᱣᱟ ᱠᱚᱫᱚ ᱛᱤᱥ ᱠᱷᱚᱱ ᱦᱩᱭᱩᱜ-ᱟ ᱛᱚᱵᱮ
ᱟᱨ ᱱᱚᱜ ᱱᱚᱣᱟ ᱠᱚᱫᱚ ᱱᱟᱦᱟᱜ ᱞᱟᱹᱭ ᱠᱚᱫᱚ ᱱᱟᱜ ᱵᱟᱝ ᱞᱟᱹᱭ ᱜᱟᱱᱚᱜ ᱠᱟᱱᱟ ᱡᱮ ᱱᱤᱛᱚᱜ ᱡᱮ ᱧᱟᱢ ᱠᱮᱫᱟᱭ ᱢᱤᱫᱴᱟᱱ ᱯᱨᱚᱯᱷᱮᱥᱟᱨ ᱚᱱᱠᱟ ᱫᱚ ᱦᱟᱸᱜ ᱱᱚᱣᱟ ᱧᱟᱢ ᱞᱟᱹᱜᱤᱫ ᱛᱮ ᱟᱵᱚ ᱛᱟᱦᱚᱞᱮ ᱠᱷᱟᱱ ᱫᱚ ᱱᱮᱴ ᱥᱮᱴ ᱯᱟᱥ ᱦᱩᱭᱩᱜ ᱛᱟᱵᱩᱱᱟ ᱛᱟᱯᱚᱨᱮ ᱚᱱᱟ ᱦᱩᱭᱩᱜ ᱠᱟᱱ ᱛᱟᱵᱚᱱᱟᱜ ᱪᱮᱫ ᱵᱚᱱ ᱞᱟᱹᱭᱫᱟ ᱯᱤ ᱮᱤᱪ ᱰᱤ ᱚ, ᱟᱹᱰᱤ ᱵᱷᱟᱹᱜᱤ ᱠᱟᱛᱷᱟᱢ ᱞᱟᱹᱭ ᱠᱮᱫᱟ ᱱᱚᱣᱟ ᱴᱟᱜᱮ ᱯᱤ ᱮᱤᱪ ᱰᱤ ᱵᱚᱱ ᱦᱩᱭ ᱞᱮᱠᱷᱟᱱ ᱜᱮ, ᱟᱵᱚ ᱫᱚᱱᱟᱜ ᱰᱚᱠᱴᱚᱨ ᱡᱟᱦᱟᱸ ᱛᱮᱱᱟᱜ ᱵᱚᱱ ᱧᱟᱢ ᱮᱫᱟ
ᱦᱩᱸ ᱩᱯᱟᱫᱷᱤ
ᱦᱳᱭ ᱦᱳᱭ ᱚᱱᱟ ᱵᱚᱱ ᱧᱟᱢ ᱞᱮᱠᱷᱟᱱ ᱜᱮ ᱟᱵᱚ ᱫᱚ ᱢᱤᱫᱴᱟᱝ ᱯᱨᱚᱯᱷᱮᱥᱟᱨ ᱞᱮᱠᱟ ᱵᱚᱱ ᱦᱩᱭᱩᱜ ᱠᱟᱱᱟ ᱦᱟᱸᱜ
ᱦᱩᱸ ᱦᱩᱸ ᱟᱨ ᱟᱢ ᱫᱚ ᱛᱚᱵᱮᱢ ᱮᱢ ᱠᱟᱜᱼᱟ ᱥᱮ ᱥᱮ ᱵᱟᱝᱟ ᱚᱱᱟ ᱵᱤᱱᱤᱰ ᱫᱚ ᱤᱭᱩ ᱡᱤ ᱥᱤ ᱱᱮᱴ ᱨᱮᱱᱟᱜ ᱵᱤᱱᱤᱰ ᱫᱚ
ᱦᱳᱭ ᱦᱳᱭ ᱱᱟᱥᱮᱱᱟᱜ ᱠᱟᱹᱴᱤᱡ ᱠᱚᱢᱚᱜ ᱠᱟᱱ ᱛᱟᱞᱟᱝ-ᱟ ᱨᱚᱲ ᱴᱟᱜ ᱠᱟᱹᱴᱤᱡ ᱵᱟᱹᱧ ᱟᱸᱡᱚᱢ ᱴᱷᱤᱠᱮᱜᱼᱟ ᱱᱚᱸᱰᱮ
ᱵᱟᱢ ᱟᱸᱡᱚᱢᱮᱜᱼᱟ?
ᱦᱮᱸ ᱱᱤᱭᱟᱹ ᱱᱤᱛᱚᱜ ᱴᱷᱤᱠ ᱟᱸᱡᱚᱢᱚᱜ ᱠᱟᱱᱟ ᱮᱱᱟᱝ ᱫᱚ ᱠᱟᱹᱴᱤᱡ ᱥᱟᱺᱜᱤᱧ ᱧᱚᱜ ᱨᱮ ᱥᱟᱲᱮ ᱠᱟᱱ ᱛᱟᱦᱮᱸᱱᱟ, ᱟᱞᱟᱝᱟᱜ ᱵᱟᱠᱷᱟᱱ ᱱᱚᱣᱟ ᱠᱟᱹᱢᱤᱦᱚᱨᱟ ᱱᱟᱥᱮᱱᱟᱜ ᱟᱴᱚᱠᱚᱜ ᱛᱟᱞᱟᱝ-ᱟ ᱾
ᱱᱮᱴ ᱚᱱᱟ ᱯᱚᱨᱤᱠᱠᱷᱟ ᱫᱚᱢ ᱮᱢ ᱟᱠᱟᱜᱼᱟ ᱥᱮ ᱵᱟᱝ ᱚᱱᱟ ᱵᱤᱱᱤᱰ ᱫᱚᱢ ᱮᱢ ᱟᱠᱟᱜᱼᱟ ᱥᱮ ᱵᱟᱝ ᱚᱱᱟᱧ ᱞᱟᱹᱭᱮᱜᱼᱟ ᱾
ᱟᱹᱰᱤ ᱱᱟᱯᱟᱭᱮᱢ ᱠᱩᱞᱤ ᱠᱤᱫᱤᱧᱟ ᱾ ᱱᱚᱜ ᱱᱚᱣᱟ ᱤᱭᱩ ᱡᱤ ᱱᱮᱴ ᱤᱭᱩ ᱱᱮᱴ ᱫᱚ ᱮᱢ ᱠᱤᱫᱟᱹᱧ ᱱᱤᱭᱟᱹ ᱵᱟᱨ ᱦᱟᱸᱜ ᱪᱟᱞᱟᱣ ᱮᱱ ᱫᱚ ᱡᱩᱱ ᱨᱮ, ᱦᱮᱸ ᱢᱮ ᱡᱩᱱ ᱨᱮ ᱦᱮᱸ ᱡᱟᱦᱟᱸ ᱛᱤᱱᱟᱹᱜ ᱛᱤᱧ ᱯᱟᱲᱦᱟᱜ ᱠᱟᱱ ᱫᱚ ᱚᱱᱟ ᱫᱚ ᱱᱟᱜ ᱦᱩᱭᱮᱱ ᱛᱤᱧᱟᱹ ᱮᱢᱱᱤ ᱛᱮᱭ ᱾ ᱚᱱᱟ ᱫᱚ ᱱᱮᱴ ᱛᱟᱦᱮᱸ ᱠᱟᱱᱟ
ᱦᱳᱭ ᱦᱳᱭ
ᱟᱫᱚ ᱚᱱᱟ ᱯᱚᱨᱮᱱᱟᱜ ᱡᱟᱦᱟᱸ ᱯᱚᱨᱮᱱᱟᱜ ᱦᱩᱭᱩᱜ ᱠᱟᱱ ᱰᱤᱥᱮᱢᱵᱚᱨ ᱨᱮ ᱚᱱᱰᱮᱱᱟᱜ ᱥᱮᱴ ᱢᱮᱱᱟᱜ ᱟᱠᱟ-ᱟ ᱟᱨ ᱱᱮᱴ ᱦᱚᱸ ᱵᱟᱱᱟᱨ ᱜᱮ ᱢᱤᱫ ᱥᱟᱶᱛᱮ ᱦᱩᱭᱩᱜ-ᱟ
ᱚ ᱟᱪᱪᱷᱟ ᱪᱮᱫ ᱞᱮᱠᱟ ᱠᱚᱥᱪᱮᱱ ᱠᱚ ᱦᱤᱡᱩᱜ ᱠᱟᱱᱟ ᱚᱱᱟ
ᱦᱮᱸ ᱚᱱᱟ ᱠᱚᱥᱪᱮᱱ ᱠᱚᱫᱚ ᱦᱟᱸᱜ ᱵᱤᱞᱤ ᱠᱟᱞ ᱜᱮ ᱪᱮᱫᱠᱟ ᱟᱢ ᱦᱟᱸᱜ ᱥᱟᱦᱟᱡᱚᱢ ᱦᱟᱛᱟᱣ ᱾ ᱦᱟᱛᱟᱣ ᱟᱠᱟᱫᱟ ᱚᱠᱚᱭ ᱢᱟᱪᱮᱛᱟᱹᱱᱤ ᱾
ᱡᱟᱦᱟᱸ ᱵᱟᱝ ᱞᱟᱹᱭ ᱤᱧ ᱠᱤ ᱡᱟᱦᱟᱸ ᱠᱚᱞᱮᱡᱽ ᱨᱮᱠᱚ ᱯᱟᱲᱦᱟᱣᱟ ᱚᱱᱟ ᱜᱮ ᱥᱮ ᱟᱞᱟᱫᱟ ᱛᱮ ᱡᱟᱦᱟᱱᱟᱜ ᱠᱚ ᱮᱢᱟ ᱾ ᱚᱱᱠᱟ
ᱦᱮᱸ, ᱚᱱᱟ ᱠᱚᱫᱚ ᱟᱞᱟᱫᱟ ᱛᱮᱜᱮ ᱠᱚ ᱮᱢᱟ ᱾ ᱡᱮᱢᱚᱱ ᱮᱭ ᱡᱟᱦᱟᱸ ᱵᱚᱱ ᱢᱮᱛᱟᱜ ᱠᱟᱱᱟ ᱵᱤ ᱮᱢ ᱮ ᱨᱮ ᱡᱟᱦᱟᱸ ᱵᱚᱱ ᱯᱟᱲᱦᱟᱜ ᱠᱟᱱᱟ ᱥᱮ ᱚᱱᱟ ᱠᱚᱫᱚ ᱠᱤᱪᱷᱩᱜᱟᱱ ᱠᱤᱪᱷᱩᱜᱟᱱ ᱢᱚᱱᱮ ᱢᱤᱛᱟᱹᱧ
ᱵᱟᱝᱟ ᱦᱤᱥᱴᱨᱤ ᱫᱚ ᱡᱮᱢᱚᱱ ᱦᱤᱥᱴᱨᱤ ᱫᱚ ᱤᱱᱟᱹ ᱜᱮᱛᱚ ᱤᱱᱟᱹ ᱜᱮᱛᱚ ᱛᱟᱦᱮᱱᱟ ᱡᱮᱢᱚᱱ ᱟᱵᱚ ᱫᱚ ᱫᱨᱤᱥᱥᱚ ᱫᱚ ᱵᱟᱝ ᱪᱮᱧᱡᱚᱜᱼᱟ ᱡᱟᱦᱟᱸ ᱥᱮᱫᱟᱭ ᱡᱮᱢᱚᱱ ᱤᱥᱠᱩᱞ ᱨᱮ ᱡᱟᱦᱟᱸ ᱵᱚᱱ ᱯᱟᱲᱦᱟᱣ ᱠᱟᱜ ᱚᱱᱟ ᱜᱮ ᱠᱚᱞᱮᱡᱽ ᱨᱮᱢ ᱯᱟᱲᱦᱟᱜᱼᱟ ᱠᱚᱞᱮᱡᱽ ᱨᱮ ᱡᱟᱦᱟᱸᱢ ᱯᱟᱲᱦᱟᱣ ᱠᱟᱜᱼᱟ ᱚᱱᱟᱜᱮ ᱮᱢ ᱮ ᱨᱮ ᱾ ᱯᱟᱲᱦᱟᱜᱼᱟ ᱚᱱᱠᱟ ᱟᱫᱚ ᱚᱱᱟ ᱠᱚᱜᱮ ᱮᱢᱮ ᱚᱱᱟ ᱤᱭᱩ ᱡᱤ ᱥᱤ ᱱᱮᱴ ᱨᱮ ᱧᱩᱨᱩᱜᱼᱟ ᱚᱱᱠᱟ ᱜᱮ ᱥᱮ ᱾ ᱤᱧ ᱡᱟᱦᱟᱸᱞᱮᱠᱟᱧ ᱵᱟᱲᱟᱭᱟ ᱤᱧ ᱦᱚᱧ ᱯᱟᱲᱦᱟᱣ ᱠᱟᱱᱟ ᱢᱟᱱᱮ ᱤᱧ ᱚᱱᱠᱟ ᱜᱮ ᱦᱤᱡᱩᱜ ᱜᱮᱭᱟ ᱚᱱᱠᱟ ᱴᱟᱭᱤᱯ ᱜᱮ ᱾
ᱦᱳᱭ ᱾ ᱟᱫᱚ ᱦᱟᱸᱜ ᱚᱱᱟ ᱫᱚ ᱥᱚᱡᱷᱮ ᱫᱚ ᱵᱟᱝ ᱦᱤᱡᱩᱜᱼᱟ ᱟᱹᱪᱩᱨ ᱧᱚᱜ ᱠᱟᱛᱮ ᱠᱚ ᱮᱢᱚᱜᱟ ᱚᱱᱟ ᱫᱚ ᱾
ᱦᱳᱭ ᱾ ᱢᱮᱱᱠᱷᱟᱱ ᱚᱱᱟ ᱠᱚᱜᱮ ᱦᱤᱡᱩᱜ ᱜᱮᱭᱟᱢ ᱾ ᱛᱮᱞᱟ ᱠᱚᱢᱟᱢ ᱵᱟᱲᱟᱭ ᱜᱮᱭᱟ ᱾ ᱮᱸᱰᱮᱠᱷᱟᱱ ᱚᱱᱟ ᱠᱚᱨᱮᱱᱟᱜ ᱛᱮᱞᱟᱢᱟ ᱚᱱᱮ ᱚᱱᱠᱟ ᱾
ᱦᱳᱭ ᱦᱳᱭ ᱾ ᱟᱫᱚ ᱚᱱᱟ ᱥᱟᱶᱛᱮ ᱟᱨ ᱢᱤᱫᱴᱟᱝ ᱤᱭᱟᱹ ᱢᱮᱱᱟᱜ ᱛᱟᱵᱚᱱᱟ, ᱡᱮᱢᱚᱱ ᱟᱨ ᱢᱤᱫᱴᱟᱝ ᱪᱮᱫ ᱯᱟᱥ ᱯᱟᱥᱮ ᱪᱮᱫ ᱢᱮᱱᱟᱜ ᱛᱚ ᱾ ᱚᱱᱟ ᱦᱚᱸᱜᱼᱚᱭ ᱱᱟ ᱫᱚ ᱱᱟᱜ ᱠᱟᱹᱴᱤᱡ ᱮᱞᱠᱷᱟ ᱱᱤᱭᱮᱛᱮ ᱢᱮᱱᱟᱜᱼᱟ ᱾
ᱦᱳᱭ ᱦᱳᱭ ᱾ ᱚᱱᱟ ᱵᱟᱲᱟᱭ ᱢᱮᱱᱟᱜᱼᱟ ᱾ ᱦᱳᱭ ᱾
ᱟᱫᱚ ᱦᱚᱸᱜᱼᱚ ᱱᱚᱭᱟ ᱠᱚᱫᱚ ᱦᱟᱸᱜ ᱡᱚᱛᱚ ᱫᱚ ᱦᱟᱸᱜ ᱚᱱᱟ ᱱᱟᱜᱟᱢ ᱥᱟᱠᱟᱢ ᱠᱷᱚᱱ ᱫᱚ ᱵᱟᱵᱚᱱ ᱧᱟᱢ ᱮᱫᱟ ᱚᱱᱟ ᱠᱚᱫᱚ ᱡᱚᱛᱚ ᱟᱵᱚ ᱡᱟᱦᱟᱸ ᱛᱤᱱᱟᱜ ᱡᱟᱦᱟᱸ ᱜᱮᱵᱚᱱ ᱯᱟᱲᱦᱟᱜ ᱠᱟᱱᱟ ᱦᱟᱸᱜ ᱦᱮᱸ ᱟᱫᱚ ᱩᱱᱤ ᱴᱷᱮᱱ ᱠᱷᱚᱱᱟᱜ ᱱᱚᱣᱟ ᱵᱚᱱ ᱦᱟᱛᱟᱣᱟ ᱡᱮ ᱮᱞᱠᱷᱟ ᱚᱠᱟ ᱞᱮ ᱠᱚᱨᱟᱣ ᱞᱮᱠᱷᱟᱱ ᱫᱚ ᱦᱮᱸ, ᱚᱱᱟ ᱠᱚᱨᱮᱱᱟᱜ ᱧᱩᱛᱩᱢ ᱢᱮᱱᱟᱜ ᱠᱟᱜ ᱛᱟᱵᱚᱱᱟ ᱾
ᱨᱤᱡᱤᱱᱤᱝ ᱠᱚ ᱦᱤᱡᱩᱜᱼᱟ ᱾
ᱦᱮᱸ, ᱡᱮᱢᱚᱱ ᱧᱩᱛᱩᱢ ᱠᱚᱫᱚ ᱱᱟᱜ ᱚᱱᱟᱫᱚ ᱮᱴᱟᱜ ᱵᱷᱟᱥᱟ ᱛᱮᱞᱟᱝ ᱞᱟᱹᱭᱮᱫᱟ ᱚᱱᱟ ᱫᱚ ᱾
ᱦᱳᱭ ᱦᱳᱭ ᱾
ᱟᱨ ᱚᱱᱟ ᱠᱚᱦᱚᱸ
ᱱᱚᱣᱟ ᱱᱚᱣᱟ ᱠᱚᱨᱮᱱᱟᱜ ᱢᱟ ᱵᱟᱲᱟᱭ ᱵᱟᱹᱱᱩᱜ ᱟᱥᱮ ᱮᱸᱰᱮᱠᱷᱟᱱ ᱚᱱᱟ ᱠᱷᱟᱹᱛᱤᱨ ᱚᱱᱟ ᱠᱚ ᱛᱮ ᱞᱟᱹᱭᱟᱹᱜ ᱠᱟᱱᱟ ᱾ ᱟᱫᱚ ᱡᱟᱦᱟᱱᱟᱜ ᱤᱝᱠᱟᱹ ᱜᱟᱹᱞᱛᱤ ᱫᱚ ᱵᱟᱹᱱᱩᱜ ᱟᱠᱟᱜᱼᱟ ᱾ ᱦᱩᱸ ᱾
ᱟᱫᱚ ᱵᱮᱥᱤᱨ ᱵᱷᱟᱜᱽ ᱦᱚᱸᱜ-ᱚ ᱚᱱᱟ ᱜᱮ ᱟᱫᱚ ᱦᱟᱱᱟ ᱠᱷᱚᱱᱟᱜ ᱡᱟᱦᱟᱸ ᱛᱤᱱᱟᱹᱜ ᱯᱟᱥᱯᱟᱨᱟ ᱞᱟᱹᱭ ᱠᱮᱫ ᱚᱱᱟ ᱠᱷᱚᱱᱟᱜ ᱫᱚ ᱱᱟᱣᱟ ᱫᱚ ᱦᱟᱸᱜ ᱟᱵᱚᱣᱟᱜ ᱢᱮᱱ ᱥᱟᱵᱡᱮᱠᱴ ᱠᱟᱱᱟ, ᱡᱟᱦᱟᱸ ᱫᱚ ᱦᱟᱸᱜ ᱟᱵᱚ ᱦᱤᱥᱴᱨᱤ ᱡᱟᱧ ᱞᱟᱹᱭᱮᱫᱟ ᱵᱟᱠᱷᱟᱱ ᱟᱢ ᱡᱟᱦᱟᱱᱟᱜ ᱥᱟᱵ ᱟᱢ ᱾ ᱪᱮᱫ ᱥᱟᱵᱡᱮᱠᱴ ᱠᱟᱱ ᱛᱟᱢᱟ ᱟᱢ ᱧᱟᱹᱭ ᱛᱟᱞᱟᱝ ᱢᱮ?
ᱤᱧ ᱱᱟᱜᱟᱢ ᱠᱟᱱ ᱛᱤᱧᱟᱹ ᱤᱧᱟᱹᱜ ᱦᱚᱸ ᱾
ᱱᱟᱜᱟᱢ ᱱᱟᱜᱟᱢ ᱟᱡᱤᱧ ᱦᱚ ᱛᱟᱞᱮ ᱱᱟᱜᱟᱢ ᱛᱟᱞᱮ ᱾ ᱤᱧᱫᱚ ᱦᱟᱸᱜ ᱡᱟᱦᱟᱸ ᱢᱤᱥᱴᱮᱠ ᱛᱤᱧ ᱞᱟᱹᱭ ᱠᱮᱫ ᱦᱤᱥᱴᱨᱤ ᱚᱱᱟ ᱠᱚᱫᱚ ᱵᱟᱝᱞᱟ ᱵᱷᱟᱥᱟ ᱠᱟᱱᱟ ᱾ ᱟᱨ ᱚᱱᱟ ᱠᱚᱫᱚ ᱥᱟᱱᱛᱟᱲᱛᱮ ᱞᱟᱹᱭᱜᱮ ᱵᱷᱟᱹᱜᱤᱭᱟ ᱾
ᱦᱳᱭ ᱦᱳᱭ ᱾
ᱟᱫᱚ ᱤᱧᱦᱚᱸ ᱱᱟᱜᱟᱢ ᱜᱤᱛᱤᱧ ᱟᱫᱚ ᱥᱚᱵᱽ ᱛᱮᱜᱤᱧ ᱛᱚ ᱟᱞᱤᱧ ᱵᱩᱡᱷᱟᱹᱣᱟ ᱡᱮ ᱱᱚᱣᱟ ᱱᱟᱜᱟᱢ ᱥᱟᱠᱟᱢ ᱯᱟᱲᱦᱟᱣ ᱨᱮ ᱠᱟᱨᱚᱱ ᱦᱩᱭᱩᱜ ᱠᱟᱱᱟ ᱾ ᱟᱢ ᱪᱮᱫᱠᱟᱢ ᱵᱟᱲᱟᱭᱟ? ᱚᱱᱠᱟ ᱚᱱᱥᱟᱨᱮᱢ ᱚᱞ ᱫᱟᱲᱮᱭᱟᱜᱼᱟ ᱾ ᱡᱟᱦᱟᱸ ᱞᱮᱠᱟ ᱟᱢ ᱜᱤᱫᱽᱨᱟᱹ ᱠᱷᱚᱱᱮᱢ ᱯᱟᱲᱦᱟᱣ ᱦᱮᱡ ᱟᱠᱟᱱᱟ ᱾ ᱚᱱᱟ ᱠᱚ ᱞᱮᱠᱟᱜᱮ ᱟᱢᱦᱚᱢ ᱚᱞ ᱫᱟᱲᱮᱭᱟᱜᱼᱟ, ᱱᱤᱛᱚᱜ ᱦᱚᱢ ᱚᱞ ᱫᱟᱲᱮᱭᱟᱜᱼᱟ ᱚᱱᱠᱟ ᱫᱚ ᱾ ᱠᱤᱱᱛᱩ ᱚᱱᱟ ᱯᱟᱥᱴ ᱚᱯᱟᱨ ᱡᱟᱦᱟᱸ ᱞᱟᱹᱭ ᱛᱟᱞᱟᱝᱼᱟ ᱚᱱᱟ ᱠᱚᱫᱚ ᱠᱟᱹᱴᱤᱡ ᱜᱤᱫᱽᱨᱟᱹ ᱠᱷᱚᱱ ᱡᱩᱫᱤ ᱟᱢ ᱡᱩᱫᱤ ᱚᱱᱟ ᱠᱚ ᱡᱫᱢ ᱪᱚᱨᱪᱟ ᱟᱹᱜᱩ ᱥᱮ ᱡ ᱢᱟᱱᱮ ᱵᱤᱜᱤᱼᱼ ᱯᱟᱲᱦᱟᱣ ᱦᱮᱡ ᱟᱠᱟᱱ ᱵᱟᱝ ᱵᱷᱟᱜᱤᱢ ᱚᱞ ᱟᱹᱜᱩ ᱟᱠᱟᱫ ᱢᱟᱨᱚᱢ ᱫᱚᱦᱳ ᱟᱹᱜᱩ ᱠᱟᱜ ᱛᱚ ᱚᱱᱟᱫᱚ ᱟᱹᱰᱤ ᱞᱚᱜᱚᱱᱮᱢ ᱠᱚᱨᱟᱣ ᱫᱟᱲᱮᱭᱟᱜᱼᱟ
ᱦᱳᱭ ᱦᱳᱭ ᱮᱠᱫᱚᱢ
ᱟᱫᱚ ᱟᱢ ᱱᱚᱣᱟ ᱪᱮᱫ ᱮᱢ ᱢᱚᱱᱮᱭᱟ ᱡᱮ ᱚᱱᱟ ᱠᱚ ᱚᱠᱟᱴᱟᱜ ᱟᱞᱜᱟᱦᱟ ᱡᱟᱦᱟᱸ ᱫᱚ ᱦᱟᱸᱜ ᱢᱤᱫᱴᱟᱝ ᱵᱟᱨᱭᱟ ᱞᱮᱠᱟᱛᱮ ᱦᱟᱹᱴᱤᱧ ᱟᱠᱟᱱ ᱫᱚ ᱚᱱᱟ ᱚᱠᱟᱴᱟᱜ ᱟᱞᱠᱟᱢ ᱵᱩᱡᱷᱟᱹᱣᱼᱟ
ᱯᱷᱟᱥᱴ ᱯᱮᱯᱟᱨ ᱛᱟᱦᱮᱱᱟ ᱟᱨ ᱢᱤᱫᱴᱟᱝ ᱥᱮᱠᱮᱱᱰ ᱯᱮᱯᱟᱨ
ᱦᱳᱭ ᱦᱟᱸ ᱚᱱᱟ ᱴᱟᱜ ᱨᱮᱱᱟᱜ ᱚᱠᱟᱴᱟᱜ ᱟᱞᱜᱟᱢ ᱵᱩᱡᱷᱟᱹᱣᱟ
ᱯᱟᱲᱦᱟᱣ ᱞᱮᱱᱠᱷᱟᱱ ᱫᱚ ᱵᱟᱱᱟᱨ ᱜᱮ ᱥᱚᱦᱚᱡᱽ ᱜᱮᱭᱟ ᱤᱧ ᱫᱚ ᱵᱟᱱᱟᱨ ᱜᱮ
ᱦᱩᱸ ᱦᱩᱸ ᱦᱩᱸ ᱦᱩᱸ ᱟᱫᱚ ᱦᱟᱜ ᱱᱤᱭᱟᱹ ᱫᱷᱟᱣ ᱦᱟᱸᱜ ᱡᱟᱦᱟᱸ ᱫᱚ ᱱᱮᱴ ᱦᱩᱭᱮᱱ ᱦᱟᱸᱜ ᱚᱱᱟᱢ ᱮᱢ ᱞᱮᱜᱼᱟ ᱥᱮ ᱵᱟᱝ
ᱵᱟᱹᱧ ᱮᱢ ᱫᱟᱲᱮᱭᱟᱫᱟ ᱛᱷᱚᱲᱟ ᱮᱠᱡᱟᱢ ᱦᱩᱭᱞᱮᱱ ᱛᱟᱞᱮᱭᱟ ᱠᱚᱞᱮᱡᱽ ᱛᱮ ᱚᱱᱟ ᱠᱷᱛᱤᱨ ᱵᱟᱹᱧ ᱮᱢ ᱫᱟᱲᱮᱭᱟᱫᱟ
ᱠᱟᱹᱴᱤᱡ ᱱᱟᱥᱮᱱᱟᱜ ᱚᱱᱠᱟ ᱫᱚ ᱛᱟᱦᱮᱱ ᱜᱮᱭᱟ
ᱦᱳᱭ ᱵᱟᱝᱠᱷᱟᱱ ᱤᱪᱪᱷᱟᱹ ᱫᱚ ᱛᱟᱦᱮᱸ ᱠᱟᱱᱟ ᱮᱢᱟᱹᱧ ᱡᱚᱛᱚ ᱜᱮ ᱦᱩᱭ ᱞᱮᱱᱟ
ᱡᱚᱛᱚ ᱠᱤᱪᱷᱩ ᱜᱮ ᱦᱩᱭ ᱞᱮᱱᱟ ᱠᱤᱱᱛᱩ ᱮᱠᱡᱟᱢ ᱠᱷᱟᱹᱛᱤᱨ ᱛᱮ ᱵᱟᱝ ᱥᱚᱢᱟᱭ ᱞᱮᱱᱟ ᱥᱮ ᱪᱮᱫ ᱦᱩᱸ
ᱱᱚᱸᱰᱮ ᱦᱚᱸ ᱵᱟᱝ ᱯᱩᱨᱟᱹᱣ ᱠᱟᱱᱟ ᱠᱚᱞᱮᱡᱽ ᱦᱚᱸ ᱮᱸᱰᱮᱠᱷᱟᱱ ᱱᱚᱛᱮᱧ ᱮᱢ ᱞᱮᱠᱷᱟᱱ ᱦᱟᱱᱛᱮᱧ ᱮᱢ ᱞᱮᱠᱷᱟᱱ ᱱᱚᱛᱮᱧ ᱛᱟᱭᱱᱚᱢᱚᱜᱼᱟ
ᱦᱩᱸ ᱮᱠᱫᱚᱢ
ᱦᱳᱭ
ᱦᱮᱸ ᱱᱚᱣᱟ ᱰᱷᱟᱣ ᱦᱩᱭ ᱯᱟᱨᱚᱢᱱᱟ ᱟᱨᱚ ᱯᱚᱨᱮᱵᱟᱨ ᱨᱮ ᱡᱮᱢᱚᱱ ᱦᱟᱸᱜ ᱦᱚᱸ ᱦᱤᱡᱩᱜ ᱠᱟᱱ ᱰᱤᱥᱮᱢᱵᱚᱨ ᱨᱮᱵᱚᱱ ᱢᱮᱛᱟᱜ ᱠᱟᱱ ᱩᱱ ᱡᱚᱠᱷᱚᱱ ᱮᱢ ᱢᱮ
ᱦᱳᱭ ᱚᱱᱟ ᱫᱚ ᱥᱟᱹᱛ ᱥᱟᱯᱲᱟᱣ ᱫᱚ ᱱᱤᱛᱚᱜ ᱠᱷᱚᱡ ᱫᱚᱦᱚ ᱞᱮᱠᱷᱟᱱ ᱛᱟᱦᱚᱞᱮ ᱵᱷᱟᱹᱜᱤ ᱥᱟᱹᱛ
ᱦᱳᱭ ᱦᱳᱭ ᱟᱹᱰᱤ ᱱᱟᱯᱟᱭ ᱱᱚᱜᱼᱚ ᱱᱚᱣᱟ ᱠᱚᱫᱚ ᱱᱤᱡᱮ ᱱᱤᱡᱮ ᱴᱷᱮᱱ ᱜᱮ ᱱᱟᱜ ᱦᱮᱸ ᱵᱤᱥᱮᱥ ᱛᱟᱦᱮᱸ ᱞᱮᱱᱠᱷᱟᱱ ᱫᱚ
ᱰᱤᱥᱮᱢᱵᱚᱨ ᱨᱮ ᱦᱤᱡᱩᱜᱼᱟ ᱟᱢ ᱫᱚ ᱱᱚᱵᱷᱮᱢᱵᱚᱨ ᱨᱮ ᱥᱟᱯᱲᱟᱜ ᱢᱮ ᱚᱱᱠᱟ ᱠᱷᱟᱱ ᱫᱚ ᱵᱟᱭ ᱜᱟᱱᱚᱜᱼᱟ
ᱮᱠᱫᱚᱢ ᱱᱚᱜᱼ ᱱᱟ ᱢᱤᱫᱴᱮᱱ ᱠᱟᱛᱷᱟ ᱠᱚ ᱞᱟᱹᱭ ᱠᱮᱫᱟ ᱡᱤᱞ ᱧᱮᱞᱛᱮ ᱟᱸᱜ ᱥᱟᱵᱽ ᱞᱮᱠᱟ
ᱦᱩᱸ
ᱟᱫᱚ ᱚᱱᱟ ᱫᱚ ᱞᱟᱦᱟ ᱠᱷᱚᱱᱜᱮ ᱡᱩᱫᱤ ᱟᱢ ᱥᱟᱯᱲᱟᱢ ᱛᱟᱦᱮᱱᱟ ᱥᱮ
ᱮᱸᱰᱮᱠᱷᱟᱱ ᱫᱚ ᱡᱚᱛᱚ ᱜᱮ ᱥᱚᱦᱚᱡᱽ ᱮᱢ ᱟᱹᱭᱠᱟᱹᱣᱟ ᱵᱟᱠᱷᱟᱱ ᱢᱮᱱᱟᱢ ᱪᱮᱫ ᱠᱚ ᱦᱮᱡ ᱟᱠᱟᱱᱟ
ᱦᱮᱸ ᱦᱮᱸ ᱮᱠᱫᱚᱢ ᱦᱮᱸ ᱴᱷᱤᱠ ᱚᱞᱚᱜ ᱡᱤᱭᱚᱱ ᱦᱚᱸ ᱚᱱᱟ ᱜᱮᱠᱚ ᱢᱮᱛᱟᱜ ᱠᱟᱱᱟ ᱟᱢ ᱡᱩᱫᱤ ᱛᱤᱱᱟᱹᱜ ᱮᱢ ᱪᱮᱥᱴᱼᱼ ᱭᱟ ᱦᱩᱭᱩᱜ ᱜᱮᱭᱟ ᱚᱱᱟ ᱫᱚ
ᱦᱳᱭ ᱟᱢ ᱡᱩᱫᱤᱢ ᱠᱚᱥᱴᱚᱜᱼᱟ ᱮᱸᱰᱮᱠᱷᱟᱱ ᱫᱚᱢ ᱧᱟᱢ ᱜᱮᱭᱟ ᱢᱤᱫ ᱢᱤᱫ ᱫᱤᱱ ᱵᱟ ᱢᱤᱫ ᱫᱤᱱ ᱫᱚ ᱵᱟᱹᱭ ᱵᱟᱹᱭᱛᱮᱢ ᱧᱟᱢ ᱜᱮᱭᱟ ᱡᱟᱦᱟᱸ ᱛᱤᱥ ᱵᱟᱝ ᱡᱟᱦᱟᱸ ᱛᱤᱥ ᱜᱮ
ᱦᱩᱸ ᱟᱵᱚᱨᱤᱱ ᱡᱟᱦᱟᱸᱭ ᱫᱚ ᱦᱟᱸᱜ ᱟᱸᱼ ᱢᱟᱨᱟᱝ ᱵᱩᱨᱩ ᱢᱮᱱᱟᱭ ᱛᱟᱵᱚᱱᱟ ᱩᱱᱨᱮ ᱟᱛᱛᱤᱭᱚ ᱵᱤᱥᱥᱟᱹᱥ ᱦᱩᱭᱩᱜ ᱛᱟᱵᱚᱱᱟ ᱡᱮ ᱤᱧ ᱱᱚᱣᱟ ᱯᱚᱨᱤᱠᱠᱷᱟᱨᱤᱧ ᱯᱟᱥ ᱢᱟ ᱡᱮᱢᱚᱱ ᱱᱚᱜᱼᱚ ᱱᱚᱝᱠᱟ ᱢᱤᱫᱴᱟᱝ ᱟᱵᱚᱣᱟᱜ ᱛᱟᱦᱮᱱ ᱛᱟᱵᱚᱱ ᱠᱷᱟᱱ ᱩᱭᱦᱟᱹᱨ ᱟᱵᱚᱱᱟᱜ ᱛᱟᱦᱚᱞᱮ ᱠᱷᱟᱱ ᱫᱚ ᱱᱤᱥᱪᱚᱭ ᱯᱟᱥᱚᱜᱼᱟ ᱚᱱᱠᱟᱱ ᱵᱮᱯᱟᱨ ᱟᱵᱚᱣᱟᱜ ᱞᱟᱭᱤᱯᱷ ᱵᱟ ᱟᱵᱚᱣᱟᱜ ᱱᱚᱣᱟ ᱥᱚᱢᱚᱭ ᱨᱮ ᱯᱟᱲᱦᱟᱜ ᱫᱚᱨᱠᱟᱨ ᱟᱵᱚᱱ ᱠᱟᱱᱟ
ᱦᱳᱭ ᱦᱳᱭ ᱱᱤᱛᱚᱜ ᱠᱷᱚᱱᱟᱜ ᱥᱟᱯᱲᱟᱣ ᱥᱟᱹᱛ ᱥᱟᱯᱲᱟᱣ ᱦᱩᱭ ᱞᱮᱱᱠᱷᱟᱱ ᱮᱸᱰᱮᱠᱷᱟᱱ ᱵᱷᱟᱜᱤ ᱞᱮᱠᱟ ᱯᱟᱥ ᱫᱟᱲᱮᱭᱟᱜ ᱟᱢ ᱵᱟᱝᱠᱷᱟᱱ ᱫᱚ ᱢᱤᱫ ᱢᱟᱥ ᱯᱟᱲᱦᱟᱣ ᱠᱟᱛᱮᱫ ᱫᱚ ᱚᱱᱟ ᱠᱚᱫᱚ ᱵᱟᱝ ᱥᱚᱢᱵᱷᱚᱵᱽ
ᱵᱟᱝ ᱜᱟᱱᱚᱜᱼᱟ ᱟᱨ ᱮᱠᱫᱚᱢ ᱱᱟᱯᱟᱭ ᱠᱟᱛᱷᱟ ᱢᱮᱱᱟᱜ ᱟᱠᱟᱫᱟ ᱥᱮᱬᱟᱭ ᱫᱚᱨᱠᱟᱨ
ᱦᱳᱭ ᱮᱠᱫᱚᱢ
ᱟᱫᱚ ᱤᱱᱛᱮᱜᱟᱱ ᱦᱟᱸᱜ ᱛᱤᱱᱟᱹᱜ ᱵᱟᱨ ᱜᱟᱱ ᱮᱢ ᱠᱮᱫ ᱛᱟᱵᱚᱱᱟ
ᱦ
ᱡᱟᱦᱟᱸ ᱛᱤᱱᱟᱹᱜ ᱜᱟᱱ ᱛᱤᱱᱟᱹᱜ ᱵᱟᱨ ᱜᱟᱱᱮᱢ ᱮᱢ ᱠᱮᱫ ᱛᱟᱵᱚᱱ ᱱᱚᱣᱟ ᱡᱟᱦᱟᱸ ᱫᱚ ᱱᱟᱜ ᱮᱠᱡᱟᱢ ᱛᱟᱵᱚᱱ
ᱵᱟᱹᱧ ᱮᱢ ᱟᱠᱟᱫᱼᱟ ᱢᱤᱫ ᱫᱷᱟᱣ ᱦᱚᱸ ᱤᱧ ᱫᱚ
ᱟᱹᱰᱤ ᱱᱟᱯᱟᱭ ᱠᱟᱛᱷᱟ ᱱᱚᱣᱟ ᱠᱚᱫᱚ ᱮᱢ ᱵᱷᱟᱹᱜᱤᱭᱟ
ᱦᱳᱭ ᱟᱫᱚ ᱱᱤᱛᱚᱜ ᱫᱚ ᱟᱞᱮ ᱠᱚᱞᱮᱡᱽ ᱨᱮ ᱦᱮᱱᱟᱜ ᱞᱮᱭᱟ ᱛᱚ ᱮᱸᱰᱮᱠᱷᱟᱱ ᱚᱱᱟ ᱠᱷᱟᱹᱛᱤᱨ
ᱢᱟᱱᱮ ᱱᱤᱛᱚᱜ ᱫᱚ ᱱᱟᱱᱟᱜ ᱮᱢᱮ ᱪᱟᱞᱟᱜ ᱠᱟᱱᱟ ᱛᱚ
ᱟᱞᱮᱭᱟᱜ
ᱦᱳᱭ
ᱵᱟᱝᱟ ᱵᱤᱭᱮ
ᱛᱟᱦᱚᱞᱮ ᱫᱚ ᱱᱮᱴ ᱫᱚ ᱦᱟᱸᱜ ᱟᱢ ᱵᱟᱢ ᱧᱟᱢ ᱮᱫᱟ
ᱵᱟᱝᱟ ᱟᱞᱮ ᱫᱚᱞᱮ ᱧᱟᱢᱟ ᱟᱞᱮ ᱫᱚ ᱯᱩᱱ ᱵᱚᱪᱷᱚᱨ ᱠᱟᱱᱟᱞᱮ ᱥᱮ ᱮᱸᱰᱮᱠᱷᱟᱱ ᱟᱞᱮ ᱫᱚᱞᱮ ᱧᱟᱢᱟ
ᱟᱪᱪᱷᱟ ᱱᱟᱯᱟᱭ ᱠᱟᱛᱷᱟ ᱵᱟᱠᱷᱟᱱ ᱫᱚ ᱠᱤᱧ ᱵᱟᱲᱟᱭ ᱠᱟᱱ ᱛᱟᱦᱮᱸᱫ ᱡᱟᱦᱟᱸ ᱫᱚ ᱵᱤᱭᱮ ᱠᱚᱫᱚ ᱦᱸᱟᱜ ᱚᱱᱟ ᱠᱚᱫᱚ ᱵᱟᱠᱚ ᱧᱟᱢᱟ ᱫᱟᱣ ᱫᱚ ᱡᱫᱱᱟ ᱮᱢ ᱮ ᱡᱟᱦᱟᱸᱭ ᱠᱚ ᱯᱟᱥ ᱟᱠᱟᱫ ᱵᱟᱝᱠᱚ ᱵᱷᱚᱨᱛᱤ ᱟᱠᱟᱱᱟ ᱩᱱᱠᱩ ᱫᱚᱵᱚᱱ ᱧᱟᱢᱟ ᱱᱚᱣᱟ ᱠᱚᱫᱚ ᱫᱩᱲᱩᱵ
ᱵᱟᱝᱼᱟ ᱱᱤᱛᱚᱜ ᱫᱚ ᱯᱩᱱ ᱵᱚᱪᱷᱚᱨ ᱟᱠᱟᱫ ᱞᱮᱭᱟᱠᱚ ᱛᱚ ᱟᱞᱮ ᱫᱚ ᱮᱱᱮᱠᱷᱟᱱ ᱟᱞᱮ ᱫᱚ ᱱᱮᱛᱟᱨ ᱠᱷᱚᱡ ᱜᱮᱞᱮ ᱮᱢ ᱫᱟᱲᱮᱭᱟᱜᱼᱟ ᱚᱱᱟ ᱠᱚᱫᱚ ᱢᱟᱱᱮ ᱯᱮ ᱵᱚᱪᱷᱚᱨ ᱦᱩᱭ ᱠᱟᱛᱮ ᱞᱮ ᱮᱢ ᱫᱟᱲᱮᱭᱟᱜᱼᱟ
ᱦᱮᱸ ᱟᱹᱰᱤ ᱱᱟᱯᱟᱭ ᱫᱟ ᱥᱩᱡᱳᱜᱽ ᱵᱤᱱ ᱧᱟᱢ ᱟᱠᱟᱫᱟᱼᱟ ᱢᱟᱱᱮ ᱟᱹᱰᱤ ᱜᱚᱨᱚᱵᱽ ᱵᱩᱡᱷᱟᱹᱜ ᱦᱩᱸ
ᱦᱳᱭ ᱠᱩᱠᱢᱩ ᱢᱟ ᱦᱮᱱᱟᱜ ᱟᱠᱟᱫᱟ ᱢᱟᱲᱟᱝ ᱥᱮᱱᱟᱜ ᱪᱟᱞᱟᱜ ᱨᱮᱱᱟᱜ ᱛᱤᱱᱟᱹᱜ ᱥᱟᱺᱜᱤᱧ ᱪᱮᱫ ᱪᱮᱠᱟ ᱦᱩᱭᱩᱜ ᱠᱟᱱᱟ ᱦᱟᱸᱜ
ᱦᱳᱭ ᱵᱟᱝ ᱱᱚᱣᱟ ᱫᱚ ᱦᱩᱭᱩᱜ ᱠᱟᱱᱟ ᱟᱵᱚ ᱪᱮᱛᱟᱱ ᱵᱤᱥᱥᱮᱥ ᱛᱟᱦᱮᱸ ᱞᱮᱱᱠᱷᱟᱱ ᱟᱭᱚᱼᱵᱟᱵᱟ ᱦᱚᱸ ᱵᱤᱥᱥᱮᱥ ᱠᱚ ᱛᱟᱦᱮᱸ ᱞᱮᱱᱠᱷᱟᱱ ᱵᱟ ᱵᱮᱴᱟ ᱛᱤᱧ ᱵᱟ ᱵᱟᱹᱵᱩ ᱛᱤᱧ ᱵᱟ ᱵᱤᱴᱤ ᱛᱤᱧ ᱡᱮ ᱯᱟᱲᱦᱟᱜ ᱠᱟᱱᱟᱭ ᱢᱤᱫ ᱫᱤᱱ ᱵᱟ ᱢᱤᱫ ᱫᱤᱱ ᱡᱟᱦᱱᱟᱜ ᱧᱟᱢᱟᱭ ᱞᱮᱠᱷᱟᱱ ᱟᱹᱰᱤ ᱱᱟᱯᱟᱭ ᱱᱟᱯᱟᱭ ᱛᱮ ᱟᱞᱮᱭᱟᱜ ᱥᱚᱝᱥᱟᱨ ᱪᱟᱞᱟᱜ ᱛᱟᱞᱮᱭᱟ ᱠᱚᱲᱟ ᱠᱷᱟᱱ ᱫᱩᱞᱮ ᱤᱧ ᱵᱮᱴᱟ ᱡᱩᱫᱤ ᱡᱟᱦᱟᱱᱟᱜ ᱮ ᱧᱟᱢ ᱞᱮᱠᱷᱟᱱ ᱟᱡ ᱟᱡᱟᱜ ᱡᱟᱦᱟᱸ ᱡᱤᱭᱚᱱ ᱨᱮᱱ ᱮᱴᱠᱮᱴᱚᱬᱮ ᱠᱷᱚᱱ ᱥᱟᱦᱟᱨᱮ ᱛᱟᱦᱮᱱᱟ ᱟᱨ ᱵᱤᱴᱤ ᱡᱩᱫᱤ ᱧᱟᱢ ᱠᱮᱫ ᱼᱟᱭ ᱪᱟᱹᱠᱨᱤ ᱛᱟᱦᱚᱞᱮ ᱠᱷᱟᱱ ᱫᱚ ᱵᱷᱟᱹᱜᱤ ᱧᱚᱜ ᱮ ᱪᱟᱹᱠᱨᱤ ᱠᱮᱫᱟ ᱟᱨ ᱵᱷᱤᱹᱜᱮ ᱧᱚᱜ ᱵᱮᱲᱟ ᱠᱚ ᱞᱟᱜᱟᱣ ᱞᱮᱱᱠᱷᱟᱱ ᱵᱷᱟᱜᱤ ᱚᱲᱟᱜ ᱨᱮ ᱡᱟᱶ ᱤᱭᱟᱞᱮ ᱚᱸᱰᱮ ᱫᱚ ᱵᱷᱟᱹᱜᱤ ᱛᱮᱠᱤᱱ ᱛᱟᱦᱮᱱᱟᱠᱤᱱ ᱟᱫᱚ ᱦᱟᱸᱜ ᱡᱟᱦᱟᱸᱭ ᱜᱮᱛᱚ ᱦᱟᱸᱜ ᱟᱵᱚᱨᱮᱱ ᱢᱟᱹᱭ ᱵᱟᱝ ᱵᱟᱵᱚ ᱵᱟᱯᱞᱟ ᱢᱟ ᱢᱮᱱᱟᱜ ᱜᱮᱛᱟ ᱵᱚᱱᱟ ᱦᱮᱸ
ᱟᱵᱚ ᱢᱟᱜ ᱵᱚᱱ ᱵᱟᱯᱞᱟᱜ ᱜᱮᱭᱟ ᱢᱤᱫ ᱫᱤᱱ ᱵᱟᱝ ᱢᱤᱫ ᱫᱤᱱ ᱢᱟ
ᱠᱟᱨᱚᱱ ᱪᱮᱫᱟᱜ ᱵᱟᱵᱚᱱ ᱵᱟᱯᱞᱟ ᱞᱮᱱ ᱥᱮ ᱡᱩᱫᱤ ᱟᱢ ᱡᱩᱫᱤ ᱵᱟᱢ ᱵᱟᱯᱞᱟᱜᱼᱟ ᱛᱟᱦᱚᱞᱮ ᱠᱷᱟᱱ ᱟᱢ ᱫᱚ ᱦᱟᱸᱜ ᱟ ᱦᱟᱲᱟᱢ ᱵᱩᱲᱦᱤ ᱠᱟᱛᱮᱫ ᱫᱚ ᱚᱠᱚ ᱧᱮᱞ ᱢᱮᱭᱟ
ᱦᱳᱭ ᱦᱳᱭ
ᱦᱮᱸ ᱚᱱᱟ ᱛᱮᱜᱮ ᱟᱵᱚᱸᱦᱚᱸ ᱡᱚᱛᱚ ᱦᱚᱲ ᱵᱚᱱ ᱫᱤᱥᱟᱹᱭ ᱢᱟ ᱡᱮ ᱚᱞᱚᱜ ᱯᱟᱲᱦᱟᱣ ᱫᱚ ᱢᱟᱨᱥᱟᱞ ᱰᱟᱦᱟᱨ ᱠᱟᱱᱟ
ᱦᱳᱭ ᱦᱳᱭ ᱦᱳᱭ
ᱚᱱᱟ ᱪᱷᱟᱲᱟ ᱫᱚ ᱟᱵᱚᱣᱟᱜ ᱢᱟᱹᱱᱢᱤ ᱡᱚᱱᱚᱢ ᱫᱚ ᱢᱤᱪᱷᱟᱹ ᱧᱚᱜ ᱜᱮ ᱵᱩᱡᱷᱟᱹᱜᱼᱟ
ᱦᱩᱸ ᱟᱹᱰᱤ ᱱᱟᱯᱟᱭ ᱠᱟᱛᱷᱟ, ᱟᱞᱟᱝ ᱟᱜ ᱦᱚᱸ ᱱᱚᱜ-ᱚᱭ ᱦᱟᱸᱜ ᱥᱚᱢᱚᱭ ᱠᱚ ᱥᱮᱴᱮᱨᱚᱜ ᱠᱟᱱᱟ ᱦᱟᱸᱜ
ᱦᱳ
ᱟᱞᱟᱝ ᱡᱟᱦᱟᱸ ᱛᱤᱱᱟᱹᱜ ᱥᱚᱢᱚᱭ ᱠᱚ ᱮᱢᱟᱞᱟᱝ ᱚᱱᱟ ᱠᱚᱫᱚ ᱢᱟᱱᱟᱣ ᱵᱟᱛᱟᱣ ᱛᱟᱠᱚ ᱦᱩᱭᱩᱜᱼᱟ
ᱚᱱᱠᱟ ᱜᱮ ᱢᱟ